ᱩᱸᱦᱽ
ᱦᱮᱞᱳ
ᱦᱮᱸ ᱟᱸᱡᱚᱢᱚᱜ ᱠᱟᱱᱟ
ᱦᱮᱸ ᱢᱟᱹᱭ ᱟᱸᱡᱚᱢ ᱫᱚ ᱟᱸᱡᱚᱢᱚᱜ ᱠᱟᱱᱟ ᱢᱮᱱᱫᱟᱹᱧ ᱢᱟᱹᱭ ᱱᱟᱯᱟᱭ ᱜᱮᱛᱚ ᱢᱮᱱᱟᱜ ᱟᱠᱟᱫ ᱢᱮᱭᱟ ᱱᱤᱛᱚᱜ ᱫᱚ
ᱦᱮᱸ ᱱᱟᱯᱟᱭ ᱜᱮ ᱟᱯᱮ ᱜᱮ ᱚᱠᱟ ᱞᱮᱠᱟ ᱚᱲᱟᱜ ᱠᱚᱨᱮ
ᱟᱞᱮ ᱦᱚᱸ ᱱᱟᱯᱟᱭ ᱜᱮ ᱢᱮᱱᱟᱜ ᱫᱚ ᱢᱮᱱᱟᱜ ᱟᱠᱟᱫ ᱞᱮᱭᱟ ᱚᱲᱟᱜ ᱠᱚᱨᱮ ᱥᱟᱱᱟᱢ ᱦᱚᱲᱜᱮ ᱱᱟᱯᱟᱭ ᱫᱚ ᱢᱮᱱᱟᱜ ᱟᱠᱟᱫ ᱠᱚ ᱜᱮᱭᱟ᱾ ᱛᱚ ᱢᱟᱹᱭ ᱱᱚᱜᱼᱚᱭ ᱡᱮ ᱥᱟᱹᱨᱫᱤ ᱥᱤᱛᱩᱝ ᱮᱸᱻ ᱦᱚᱞᱟ ᱢᱟᱦᱫᱷᱮ ᱨᱮ ᱫᱚ ᱡᱟᱹᱥᱛᱤ ᱜᱮᱭ ᱫᱟᱜ ᱠᱟᱫ ᱛᱟᱦᱮᱸᱱᱟ, ᱟᱨ ᱚᱱᱠᱟ ᱵᱟᱭ ᱥᱤᱛᱩᱝ ᱠᱫ ᱛᱟᱦᱮᱸ ᱱᱮᱛᱟᱨ ᱫᱚ ᱥᱟᱹᱨᱫᱤ ᱦᱩᱛᱩᱢ ᱢᱮᱫ ᱛᱟᱸᱦᱮ ᱜᱮᱭᱟᱭ ᱛᱚ ᱱᱤᱛᱚᱜ ᱫᱚ ᱟᱯᱮ ᱥᱮᱫ ᱫᱚ ᱚᱠᱟ ᱞᱮᱠᱟ ᱱᱤᱛᱚᱜ ᱫᱚ?
ᱦᱮᱸ ᱱᱚᱛᱮ ᱦᱚᱸ ᱟᱞᱮᱥᱮᱫ ᱦᱚᱸ ᱱᱤᱛᱚᱜ ᱫᱚᱭ ᱥᱤᱛᱩᱝ ᱠᱟᱜᱼᱟ ᱦᱚᱞᱟ ᱢᱟᱟᱭ ᱫᱟᱜ ᱠᱮᱫᱡ ᱜᱮ ᱜᱮᱭᱟᱭ ᱦᱮᱸ ᱦᱚᱞᱟ ᱢᱟᱫᱚᱨᱢᱟ ᱡᱟᱹᱯᱩᱫ ᱞᱮᱠᱟ ᱵᱩᱡᱷᱟᱹᱜ ᱠᱟᱱ ᱜᱮ ᱛᱟᱦᱮᱸᱫᱼᱟ ᱢᱮᱱᱠᱷᱟᱱ ᱛᱮᱦᱤᱧ ᱫᱚ ᱠᱟᱹᱴᱤᱡ ᱮ ᱥᱤᱛᱩᱝ ᱯᱷᱟᱨᱪᱟ ᱟᱠᱟᱫᱼᱟ᱾ ᱡᱟᱦᱟᱸ ᱛᱤᱱᱟᱹᱜ ᱜᱮᱸᱫᱟᱜ ᱠᱷᱟᱸᱰᱣᱟᱹᱜ ᱠᱚ ᱞᱚᱦᱚᱫ ᱜᱮ ᱳᱫᱟ ᱜᱮ ᱛᱟᱦᱮᱸ ᱠᱟᱱᱟ ᱚᱱᱟ ᱛᱟᱥᱮ ᱵᱟᱲᱟ ᱦᱩᱭᱩᱜ ᱠᱟᱱᱟ ᱥᱟᱶᱛᱮ ᱥᱟᱦᱟᱱ ᱥᱟᱠᱟᱢ ᱠᱚᱦᱚᱸ ᱵᱟᱠᱷᱟᱡ ᱪᱮᱫ ᱛᱮ ᱫᱟᱠᱟ ᱠᱚ ᱤᱥᱤᱱ ᱟ ᱟᱞᱮ ᱢᱟ ᱥᱟᱦᱟᱱ ᱵᱮᱜᱚᱨ ᱫᱚ ᱫᱟᱠᱟ ᱫᱚ ᱵᱟᱞᱮ ᱤᱥᱤᱱᱟ ᱥᱟᱦᱟᱱ ᱛᱮᱜᱮᱞᱮ ᱤᱥᱤᱱ ᱜᱮᱭᱟ᱾
ᱟᱪᱪᱷᱟ ᱢᱟᱹᱭ ᱱᱟᱯᱟᱭ ᱜᱮ ᱱᱚᱣᱟ ᱫᱚ ᱱᱚᱜ-ᱚᱭ ᱟᱯᱮ ᱫᱚ ᱱᱤᱛᱚᱜ ᱥᱟᱦᱟᱱ ᱠᱚ ᱛᱮ ᱤᱥᱤᱱ ᱫᱚᱯᱮ ᱤᱥᱤᱱ ᱜᱮᱭᱟ ᱛᱚᱵᱮ ᱢᱟ ᱦᱚᱸᱜᱼᱚᱭ ᱟᱯᱮ ᱫᱚ ᱱᱤᱛᱚᱜ ᱚᱠᱟᱮᱠᱟ ᱫᱤᱱ ᱠᱚ ᱪᱟᱞᱟᱜ ᱠᱟᱱ ᱛᱟᱯᱮᱭᱟ? ᱮ ᱦᱩᱲᱳ ᱨᱚᱦᱚᱭ ᱠᱟᱛᱮᱜ ᱥᱮ ᱠᱷᱮᱛ ᱤᱭᱟᱹ ᱠᱟᱛᱮ ᱨᱮ ᱠᱷᱟᱴᱟᱜ ᱠᱟᱱ ᱜᱮᱭᱟ ᱯᱮ ᱱᱤᱥᱪᱳᱭ ᱜᱮ ᱟᱯᱮ ᱫᱚ ᱠᱷᱟᱴᱟᱜ ᱠᱟᱱᱟ ᱥᱮ ᱵᱟᱯᱮ ᱠᱷᱟᱴᱟᱜ ᱠᱟᱱ ᱛᱟᱵᱚᱱᱟ ᱟᱞᱮ ᱥᱮᱫ ᱫᱚ ᱠᱷᱮᱛ ᱠᱷᱮᱛ ᱠᱚᱨᱮ ᱫᱚ ᱡᱟᱹᱥᱛᱤ ᱜᱮᱞᱮ ᱠᱷᱟᱴᱟᱜ ᱠᱟᱱᱟ᱾ ᱮᱠᱷᱚᱱ ᱮᱸ ᱦᱚᱞᱟ ᱢᱟᱦᱫᱷᱮᱨ ᱠᱷᱚᱱ ᱡᱟᱹᱥᱛᱤ ᱜᱮ
ᱦᱮᱸ ᱟᱞᱮ ᱦᱚᱸ ᱨᱚᱦᱚᱭ ᱫᱚᱞᱮ ᱨᱚᱦᱚᱭᱮᱫ ᱜᱮᱭᱟ ᱦᱩᱲᱩ ᱠᱚ᱾
ᱨᱚᱦᱚᱭ ᱜᱚᱜ ᱠᱟᱜᱞᱮ ᱞᱟᱦᱟ ᱨᱮᱜᱮ ᱛᱚ ᱫᱟᱜ ᱠᱟᱫᱟ ᱟᱞᱮ ᱥᱮᱫ ᱢᱟ᱾
ᱟᱪᱪᱷᱟ ᱛᱚᱵᱮ ᱢᱟᱹᱭ ᱚᱸᱚᱭ
ᱱᱚᱝᱠᱟᱱ ᱥᱮᱛᱟ ᱠᱚ ᱥᱟᱸᱶ ᱛᱮ ᱪᱮᱲᱮ ᱪᱟᱯᱨᱩᱜ ᱠᱚ ᱫᱚ ᱢᱮᱱᱟᱜ ᱠᱚᱣᱟ ᱥᱮ ᱵᱟᱹᱱᱩᱜ ᱠᱚᱣᱟ? ᱡᱟᱦᱟᱸ ᱫᱚ ᱥᱮᱸᱫᱽᱨᱟ ᱠᱚ ᱜᱚᱲᱚ ᱟᱯᱮᱭᱟ ᱡᱮᱢᱚᱱ ᱨᱤᱧᱪᱤ ᱪᱮᱬᱮ ᱥᱮᱛᱟ ᱠᱚ ᱜᱚᱲᱚᱣᱟᱫ ᱞᱮ ᱛᱟᱦᱮ ᱱᱟ᱾ ᱠᱚ ᱛᱟᱯᱮ ᱥᱮ ᱵᱟᱝ ᱡᱟᱦᱟᱸ ᱫᱚ ᱵᱟᱵᱟ ᱛᱚ ᱪᱟᱞᱟᱜᱼᱟ ᱥᱮᱸᱫᱽᱨᱟ ᱠᱚ ᱜᱚᱲᱚ ᱟᱠᱚᱣᱟ ᱥᱮᱛᱟ ᱠᱚ, ᱟᱯᱮ ᱥᱮᱫ ᱜᱮᱠᱚ ᱪᱟᱞᱟᱜ ᱜᱮᱭᱟ ᱠᱚ ᱥᱮ ᱵᱟᱝ?
ᱦᱮᱸ ᱢᱮᱱᱟᱜ ᱠᱚᱜᱮᱭᱟ ᱥᱮᱛᱟ ᱠᱚᱦᱚᱸ ᱟᱹᱥᱩᱞ ᱠᱚᱜᱮᱭᱟ ᱠᱚᱸ, ᱟᱨ ᱥᱮᱸᱫᱽᱨᱟ ᱠᱚᱦᱚᱸ ᱠᱚ ᱤᱫᱤ ᱠᱚᱜᱮᱭᱟ ᱥᱮᱛᱟ ᱫᱚ ᱪᱟᱞᱟᱜ ᱜᱮᱭᱟ ᱠᱚ᱾ ᱪᱟᱞᱟᱣ ᱫᱚ
ᱦᱮᱸᱻ ᱪᱟᱞᱟᱜ ᱜᱮᱭᱟᱞᱮ ᱚᱸᱰᱮ ᱦᱚᱸ
ᱚ ᱟᱪᱪᱷᱟ ᱩᱱᱠᱩ ᱦᱟᱹᱠᱩ ᱯᱮ ᱥᱟᱵ ᱫᱚᱯᱮ ᱥᱟᱵ ᱠᱚ ᱛᱟᱦᱮᱱ ᱜᱮᱭᱟ ᱦᱳᱭᱥᱮ?
ᱦᱮᱸ ᱦᱮᱸ
ᱟᱪᱷᱟ ᱱᱟᱯᱟᱭ ᱠᱟᱛᱷᱟ ᱛᱚᱵᱮ ᱢᱟᱹᱭ ᱱᱚᱜᱚᱭᱻ ᱱᱤᱛᱚᱜ ᱱᱚᱜᱼᱚᱭ ᱦᱚᱭ ᱦᱤᱥᱤᱜ ᱥᱤᱛᱩᱝ ᱫᱚ ᱚᱠᱟᱞ ᱞᱮᱠᱟᱻ?
ᱱᱤᱛᱳᱜ ᱫᱚ ᱵᱟᱭ ᱫᱟᱜ ᱮᱫᱟ ᱥᱤᱛᱩᱝ ᱠᱟᱜᱟᱭ᱾ ᱫᱟᱜ ᱫᱚ ᱵᱟᱝ ᱟᱫᱚ ᱥᱤᱛᱩᱝ ᱜᱚᱨᱚᱢ ᱜᱮ ᱠᱷᱟᱱ ᱵᱩᱡᱷᱟᱹᱜ ᱠᱟᱱᱟ ᱵᱮᱥᱤᱨ ᱵᱷᱟᱜᱽ ᱜᱮ ᱟᱫᱚ ᱦᱳᱲᱩ ᱨᱚᱦᱚᱭᱮᱫ ᱜᱮᱭᱟᱞᱮ ᱠᱷᱮᱛ ᱠᱚᱨᱮ ᱜᱮ
ᱧᱟᱢ ᱮᱫ ᱯᱮᱭᱟ ᱥᱮ ᱵᱟᱝ ᱦᱸ
ᱵᱤᱥ ᱜᱮᱛᱚ ᱵᱟᱝ ᱟᱸᱡᱚᱢ ᱞᱮᱱᱟ᱾
ᱢᱮᱱᱫᱟᱹᱧ ᱱᱚᱜᱚᱭ ᱫᱟᱜ ᱠᱚᱛᱮ ᱞᱚᱦᱚᱫ ᱛᱮ ᱟᱯᱮ ᱠᱩᱥᱮᱫ ᱫᱚ ᱢᱟᱸᱫᱟ ᱠᱚᱫᱚ ᱧᱟᱢᱮᱫ ᱠᱚᱣᱟ ᱥᱮ ᱵᱟᱝ ᱟᱞᱮ ᱥᱮᱫ ᱫᱚ ᱡᱟᱹᱥᱛᱤ ᱜᱮ ᱢᱟᱸᱫᱟ ᱠᱚ ᱧᱟᱢᱚᱜ ᱠᱟᱱᱟ᱾ ᱥᱩᱚᱢᱤᱡ ᱠᱚ ᱡᱚᱜ ᱠᱟᱱ ᱛᱟᱞᱮ ᱜᱮᱭᱟ ᱠᱤᱪᱷᱩ ᱠᱤᱪᱷᱩ ᱠᱷᱮᱛᱨᱮ ᱨᱮ᱾
ᱦᱮᱸ ᱨᱩᱣᱟᱹ ᱦᱟᱹᱥᱩ ᱢᱟ ᱛᱟᱦᱮᱱ ᱠᱟᱱ ᱜᱮᱭᱟ ᱫᱟᱜ ᱫᱟᱭ ᱡᱟᱹᱯᱩᱜ ᱫᱟᱭ ᱾ ᱥᱤᱛᱩᱝ ᱫᱟᱭ ᱴᱷᱟᱱᱰᱟ ᱜᱚᱨᱚᱢ ᱛᱚ ᱚᱱᱟ ᱢᱟ ᱛᱟᱦᱮᱱ ᱠᱟᱱ ᱜᱮᱭᱟ, ᱨᱩᱣᱟᱹ ᱦᱟᱹᱥᱩ ᱛᱷᱚᱲᱟ ᱢᱟ ᱤᱱᱠᱟᱹ ᱠᱟᱛᱮᱜ ᱜᱮ ᱪᱟᱥᱵᱟᱥ ᱫᱚ ᱦᱩᱭᱩᱜ ᱠᱟᱱᱟ᱾
ᱟᱪᱪᱷᱟ ᱛᱚ ᱟᱯᱮ ᱥᱮᱱᱟᱜ ᱦᱚᱭ ᱠᱚᱫᱚ ᱚᱠᱟᱞᱮᱠᱟ? ᱡᱟᱹᱥᱛᱤ ᱜᱮ ᱦᱚᱭᱼᱟᱭ ᱥᱮ ᱠᱚᱢ ᱜᱮ ᱦᱚᱭᱮᱜᱼᱟ ᱢᱮᱱᱛᱮ᱾ ᱦᱚᱭ ᱠᱚᱫᱚ ᱞᱟᱹᱠᱛᱤ ᱠᱟᱱ ᱜᱮᱭᱟ, ᱡᱟᱹᱥᱛᱤ ᱦᱚᱭ ᱦᱚᱸ᱾ ᱟᱵᱚ ᱱᱤᱛᱚᱜ ᱩᱫᱽᱜᱟᱹᱨ ᱠᱟᱱᱟ, ᱡᱮᱦᱮᱛᱩ ᱦᱚᱭ ᱦᱤᱸᱥᱤᱫ ᱠᱚ ᱱᱟᱯᱟᱭ ᱞᱮᱠᱟ ᱦᱚᱭ ᱦᱤᱥᱤᱫ ᱞᱟᱹᱠᱛᱤ ᱠᱟᱱ ᱜᱮᱭᱟ ᱟᱯᱮ ᱥᱮᱫ ᱫᱚ ᱚᱠᱟᱮ ᱞᱮᱠᱟ?
ᱦᱮᱸᱻ ᱱᱤᱛᱚᱜ ᱫᱚ ᱯᱷᱟᱠᱟ ᱜᱮ ᱵᱩᱡᱷᱟᱹᱜ ᱠᱟᱱᱟ, ᱵᱷᱟᱞᱮ ᱜᱮ ᱦᱚᱭ ᱦᱚᱭ ᱦᱚᱭᱮᱜᱼᱟ, ᱢᱮᱸᱠᱷᱟᱡ ᱫᱚᱢ ᱩᱫᱽᱜᱟᱹᱨ ᱫᱤᱱ ᱢᱟ ᱛᱟᱦᱮᱸ ᱵᱟᱝ ᱜᱟᱱᱚᱜᱼᱟ ᱚᱲᱟᱜ ᱠᱚᱨᱮ, ᱟᱫᱚ ᱴᱷᱤᱠ ᱛᱚ ᱴᱷᱤᱠ ᱜᱮ ᱵᱩᱡᱷᱟᱹᱜ ᱠᱟᱱᱟ ᱟᱫᱚ ᱢᱮᱱᱠᱷᱟᱱ ᱫᱟᱜ ᱡᱟᱹᱯᱩᱫ ᱥᱚᱢᱚᱭ ᱫᱚ ᱢᱮ ᱦᱩᱰᱩᱨ ᱵᱤᱡᱽᱞᱤ ᱭᱮᱜᱼᱟ ᱵᱚᱛᱚᱨ ᱜᱮ ᱟᱹᱭᱠᱟᱹᱜ ᱠᱟᱱᱟ᱾ ᱱᱮᱛᱟᱨ ᱢᱟ ᱦᱚᱲ ᱪᱮᱛᱟᱱ ᱨᱮᱦᱚᱸ ᱥᱮᱸᱜᱮᱞ ᱫᱟᱜ ᱧᱩᱨᱩᱜ ᱠᱟᱱᱟ, ᱟᱨ ᱰᱟᱺᱜᱽᱨᱤ ᱪᱮᱛᱟᱱ ᱨᱮᱦᱚᱸ ᱡᱟᱦᱟᱸ ᱨᱮᱜᱮᱢ ᱛᱟᱦᱮᱸᱱᱟ ᱨᱤᱢᱤᱞ ᱦᱚᱭ ᱫᱟᱜ ᱧᱮᱞ ᱫᱚᱨᱟ ᱚᱲᱟᱜ ᱥᱮᱡ ᱜᱮ ᱨᱩᱣᱟᱹᱲ ᱦᱤᱡᱩᱜ ᱜᱮ ᱞᱟᱹᱠᱛᱤᱜ ᱠᱟᱱᱟ᱾
ᱦᱳᱭ ᱢᱟᱹᱭ ᱱᱮᱛᱟᱨ ᱫᱚ ᱵᱚᱛᱚᱨᱟᱱ ᱜᱮᱭᱟ, ᱟᱵᱚ ᱫᱚ ᱫᱚᱢᱮ ᱯᱷᱳᱱ ᱠᱚᱵᱩᱱ ᱵᱮᱣᱦᱟᱨ ᱮᱫ ᱜᱮᱭᱟ ᱯᱷᱳᱱ ᱠᱚ ᱥᱟᱶᱛᱮ ᱟᱵᱚ ᱫᱚ ᱦᱮᱸ ᱵᱚᱱ ᱪᱟᱞᱟᱜ ᱜᱮᱭᱟ ᱡᱮ ᱯᱷᱳᱱ ᱛᱮᱵᱚᱱ ᱵᱮᱵᱚᱦᱟᱨ ᱛᱟᱦᱮᱱ ᱜᱮᱭᱟ ᱟᱨ ᱮ ᱟᱹᱰᱤ ᱜᱟᱱ ᱢᱟᱹᱱᱢᱤ ᱱᱮᱛᱟᱨ ᱫᱚ ᱥᱳᱥᱟᱞ ᱢᱤᱰᱤᱭᱟ ᱛᱟᱞᱟ ᱛᱮ ᱟᱵᱚ ᱫᱚ᱾ ᱡᱟᱹᱥᱛᱤ ᱜᱮ ᱮᱠᱷᱚᱱ ᱯᱷᱳᱱ ᱨᱮᱭᱟᱜ ᱠᱟᱹᱢᱤ ᱠᱚᱵᱚᱱ ᱯᱷᱳᱱ ᱜᱮᱭᱟ ᱟᱨ ᱯᱷᱳᱱ, ᱯᱷᱳᱱ ᱜᱮᱭᱟ ᱦᱮᱸ ᱥᱮ ᱟᱨ ᱚ ᱟᱯᱮ ᱥᱮᱫ ᱫᱚ ᱚᱠᱟᱞᱮᱠᱟ ᱠᱟᱹᱴᱤᱡ ᱜᱤᱫᱽᱨᱟᱹ ᱠᱚ ᱯᱷᱳᱱ ᱠᱚ ᱠᱚ ᱤᱭᱩᱥᱮᱫ ᱜᱮᱭᱟ ᱥᱮ ᱵᱟᱝ?
ᱦᱮᱸ ᱱᱮᱛᱟᱨ ᱢᱟ ᱧᱮᱞᱚᱜ ᱠᱟᱱᱟ ᱯᱷᱳᱱ ᱵᱟᱠᱷᱟᱡ ᱠᱤᱪᱷᱩᱜᱟᱱ ᱜᱤᱫᱽᱨᱟᱹ ᱧᱮᱞᱚᱜ ᱠᱟᱱᱟ, ᱛᱤᱱᱟᱹᱜ ᱵᱟᱭ ᱦᱟᱨᱟ ᱟᱠᱟᱱ ᱯᱷᱳᱱ ᱞᱟᱹᱜᱤᱫ ᱮ ᱨᱟᱜᱟ, ᱫᱟᱠᱟ ᱵᱟᱭ ᱚᱲᱟᱜ ᱨᱮᱱ ᱦᱚᱲ ᱠᱚ ᱢᱮᱛᱟ ᱠᱚ ᱯᱷᱳᱱ ᱦᱟᱛᱟᱣᱟᱹᱧ ᱯᱮ᱾ ᱯᱷᱳᱱ ᱦᱟᱛᱟᱣ ᱚᱠᱛᱚ ᱢᱟ ᱯᱷᱳᱱ ᱜᱟᱱᱴᱟ ᱨᱮᱱᱟᱜ ᱚᱠᱛᱚ ᱢᱟ ᱢᱮᱱᱟᱜ ᱜᱮ ᱢᱮᱱᱠᱷᱟᱱ ᱠᱟᱹᱴᱤᱡ ᱠᱷᱚᱱᱟᱜ ᱜᱮ ᱚᱱᱠᱟ᱾ ᱠᱚ ᱟᱲᱤ ᱮᱫᱟ᱾ ᱯᱷᱳᱱ ᱦᱟᱛᱟᱣ ᱞᱟᱹᱜᱤᱫ ᱠᱟᱹᱴᱤᱡ ᱠᱟᱱᱟ ᱯᱷᱳᱱ ᱦᱟᱛᱟᱣ ᱠᱷᱟᱡ ᱫᱚ ᱜᱤᱫᱽᱨᱟᱹ ᱢᱟ᱾ ᱵᱟᱠᱚ ᱯᱚᱨᱤᱪᱚᱭᱚᱜ ᱠᱟᱱ ᱜᱮᱭᱟ ᱟᱫᱚ ᱚᱱᱠᱟᱜ ᱜᱮ ᱧᱮᱞᱚᱜ ᱠᱟᱱᱟ᱾
ᱟᱯᱮ ᱟᱯᱮ ᱥᱮᱫ ᱫᱚ ᱯᱷᱳᱱ ᱠᱚᱫᱚ ᱵᱷᱟᱜᱤ ᱜᱮᱯᱮ ᱤᱭᱩᱥ ᱫᱚᱯᱮ ᱤᱭᱩᱥ ᱮᱜᱼᱟ ᱦᱳᱭ ᱥᱮ ᱟᱞᱮ ᱥᱮᱭᱟᱜ ᱯᱷᱳᱱ ᱫᱚ ᱵᱷᱟᱹᱜᱤ ᱠᱚ ᱦᱮᱸ ᱦᱟᱛᱟᱣ ᱫᱚᱠᱚ ᱦᱟᱛᱟᱣ ᱮᱫᱟ᱾ ᱟᱨ ᱚᱱᱟ ᱥᱟᱶ ᱥᱟᱶᱛᱮ ᱥᱳᱥᱟᱞ ᱢᱤᱰᱤᱭᱟ ᱨᱮ ᱟᱵᱚ ᱥᱟᱶᱛᱟ ᱥᱚᱢᱟᱡᱽ ᱨᱮᱭᱟᱜ ᱟᱹᱰᱤ ᱨᱚᱠᱚᱢ ᱱᱟᱯᱟᱭ ᱱᱟᱯ ᱱᱟᱯᱟᱭ ᱡᱤᱱᱤᱥ ᱠᱚᱠᱚ ᱟᱲᱟᱜ ᱫᱚᱠᱚ ᱟᱲᱟᱜ ᱟᱜ ᱠᱟᱱ ᱜᱮᱭᱟ ᱛᱚᱵᱮ ᱢᱟᱸᱭ ᱱᱚᱜᱼᱚᱭ ᱟᱯᱮ ᱫᱚ? ᱮᱸ ᱚᱠᱟ ᱞᱮᱠᱟ ᱟᱯᱮ ᱥᱮᱫ ᱫᱚ ᱪᱟᱥ ᱠᱚᱫᱚ ᱱᱤᱛᱚᱜ ᱫᱚ ᱛᱤᱱᱟᱹᱜ ᱜᱟᱱ ᱯᱮ ᱪᱟᱥ ᱠᱚᱫᱚ ᱥᱟᱺᱜᱤᱧ ᱟᱠᱟᱫ ᱛᱟᱵᱚᱱᱟ᱾
ᱦᱩᱸ ᱪᱟᱥ ᱫᱚ ᱱᱤᱛᱳ ᱫᱚ ᱟᱞᱮ ᱫᱚ ᱡᱚᱱᱰᱨᱟ ᱠᱚᱞᱮ ᱨᱚᱦᱚᱭ ᱜᱮᱭᱟ, ᱦᱩᱲᱩ ᱠᱚ ᱨᱚᱦᱚᱭ ᱪᱟᱵᱟ ᱠᱟᱛᱮᱫ᱾ ᱜᱚᱰᱟ ᱡᱟᱭᱜᱟ ᱨᱮ᱾ ᱟᱨ ᱡᱚᱠᱷᱚᱱ ᱚᱱᱟ ᱠᱚ ᱨᱚᱦᱚᱭ ᱠᱟᱛᱮ ᱡᱚᱱᱰᱨᱟ ᱠᱚ ᱵᱤᱞᱤᱜᱼᱟ ᱡᱚᱱᱰ ᱡᱚᱸᱰᱨᱟ ᱡᱚᱢ ᱠᱚᱞᱮ ᱪᱟᱞᱟᱜ ᱜᱮᱭᱟ᱾ ᱯᱮᱲᱟ ᱠᱚᱥᱮ ᱟᱫᱚ ᱦᱚᱜᱼᱚᱭ ᱵᱷᱟᱫᱚᱨ ᱵᱚᱸᱜᱟ ᱫᱤᱱ ᱢᱟ ᱦᱟᱜ ᱠᱷᱟᱸᱡ ᱥᱮᱴᱮᱨᱚᱜᱼᱟ ᱯᱮᱲᱟ ᱦᱤᱨᱤ ᱠᱚᱠᱚ ᱪᱟᱞᱟᱣ ᱤᱫᱭᱟ ᱚᱱᱮ ᱚᱝᱠᱟ ᱟᱫᱚ ᱟᱯᱮᱥᱮᱫ ᱜᱮ
ᱟᱪᱪᱷᱟ ᱢᱟᱹᱭ ᱟᱯᱮ ᱥᱮᱫ ᱫᱚ ᱱᱟᱯᱟᱭ ᱜᱮ ᱮᱱᱠᱷᱟᱱ ᱫᱚ ᱯᱮᱲᱟ ᱦᱤᱨᱤ ᱠᱚᱯᱮ ᱦᱤᱡᱩᱜ ᱜᱮᱭᱟ ᱵᱷᱟᱫᱚᱨ ᱵᱚᱸᱜᱟ ᱥᱮ ᱱᱚᱝᱠᱟ ᱡᱩᱫᱤ ᱚᱲᱟᱜ ᱨᱮ ᱨᱩᱣᱟᱹ ᱦᱟᱹᱥᱩ ᱦᱩᱭᱩᱜᱼᱟ, ᱥᱮ ᱡᱟᱦᱟᱱᱟᱜ ᱟᱱᱟᱴ ᱯᱮᱲᱟ ᱠᱚᱠᱚ ᱦᱮᱡ ᱦᱤᱡᱩᱜ ᱜᱮᱭᱟ, ᱜᱚᱲᱚ ᱟᱯᱮ ᱜᱮᱭᱟ ᱠᱚ ᱡᱟᱦᱟᱱᱟᱜ ᱚᱱᱠᱟᱱᱟᱜ ᱮ ᱜᱚᱲᱚ ᱨᱮᱱᱟᱜ ᱚᱯᱥᱮᱱ ᱠᱚ ᱢᱮᱱᱟᱜᱼᱟ, ᱢᱟᱹᱭ ᱤᱧᱟᱹᱜ ᱨᱚᱲ ᱠᱤ ᱯᱷᱟᱨᱪᱟ ᱜᱮᱛᱚ ᱟᱸᱡᱚᱢᱚᱜ ᱠᱟᱱᱟ᱾
ᱦᱮᱸ ᱦᱮᱸ ᱵᱮᱥ ᱜᱮ ᱟᱸᱡᱚᱢᱚᱜ ᱠᱟᱱᱟ᱾
ᱠᱟᱹᱴᱤᱡ ᱢᱟᱸᱫᱟ ᱧᱟᱢ ᱠᱟᱹᱫᱤᱧ ᱛᱮ ᱠᱟᱹᱴᱤᱡ ᱯᱨᱚᱵᱞᱮᱢ ᱦᱩᱭ ᱫᱟᱲᱮᱭᱟᱜ ᱜᱮᱭᱟ ᱪᱮᱫᱟᱜ ᱥᱮ ᱦᱚᱞᱟ ᱢᱟᱫᱷᱮᱨ ᱫᱚᱢᱮᱜᱮ ᱫᱟᱜ ᱨᱮ ᱞᱚᱦᱚᱫ ᱠᱟᱱᱟ᱾ ᱟᱨ ᱡᱟᱹᱥᱛᱤ ᱠᱟᱭᱛᱮ ᱞᱚᱦᱚᱫ ᱠᱟᱱ ᱠᱷᱟᱹᱛᱤᱨ ᱛᱮ ᱢᱟᱸᱫᱟ ᱠᱚ ᱡᱚᱴᱟᱣ ᱠᱟᱹᱫᱤᱧᱟᱹ ᱦᱳᱭᱥᱮ ᱟᱫᱚ ᱚᱱᱟᱜᱮ ᱥᱩᱱᱩᱡ ᱜᱚᱲᱚ ᱜᱷᱚᱲᱚ ᱡᱚᱨᱚᱜ ᱠᱟᱱ ᱛᱤᱧ ᱜᱮᱭᱟ
ᱛᱚᱵᱮ ᱛᱮᱫᱚ ᱟᱢ ᱫᱚ ᱥᱤᱭᱚᱜ ᱠᱚᱢ ᱪᱟᱞᱟᱜ ᱜᱮᱭᱟ ᱥᱮ ᱵᱟᱝ ᱰᱟᱹᱝᱨᱤ ᱠᱚᱛᱮᱢ ᱥ ᱜᱮᱭᱟ ᱥᱮ ᱵᱟᱝ ᱠᱷᱮᱛ ᱠᱚ ᱨᱚᱦᱚᱭ ᱥᱳᱚᱢᱚᱭ ᱦᱳᱲᱳ ᱨᱚᱦᱚᱭ ᱥᱚᱢᱚᱭ
ᱦᱳᱭ ᱢᱟᱹᱭ ᱤᱧ ᱫᱚ ᱱᱟᱦᱮᱞ ᱛᱮ ᱥᱮ ᱰᱟᱝᱨᱟ ᱛᱮ ᱠᱷᱮᱛ ᱠᱚᱫᱚᱧ ᱥᱤ ᱵᱟᱲᱟᱣ ᱟᱠᱟᱫ ᱜᱮᱭᱟ ᱱᱚᱜᱼᱚᱭ ᱦᱚᱞᱟ ᱢᱚᱫᱽᱫᱷᱮᱨ ᱜᱮ ᱠᱷᱮᱛ ᱦᱥᱤᱫ ᱜᱮ ᱦᱚᱜᱼᱚᱭ ᱛᱚᱧ ᱞᱚᱦᱚᱫ ᱟᱠᱟᱱ ᱠᱷᱟᱹᱛᱤᱨ ᱛᱮ ᱵᱚᱦᱚᱜ ᱦᱟᱹᱟᱥᱩ ᱢᱟᱞᱫᱟ ᱡᱚᱴᱟᱣ ᱫᱚ ᱡᱚᱴᱟᱣ ᱟᱹᱫᱤᱧ ᱜᱮᱭᱟ ᱟᱫᱚ ᱨᱟᱱ ᱠᱚ ᱡᱚᱢᱛᱮᱫ ᱵᱚᱦᱚᱜ ᱦᱥᱩᱟᱹ ᱫᱚ ᱠᱟᱴᱟᱣ ᱫᱚ ᱠᱷᱴᱟᱣ ᱠᱟᱱᱟ ᱚᱱᱟ ᱥᱟᱶᱛᱮ ᱡᱟᱦᱟᱸ ᱫᱚ ᱢᱟᱫᱟ ᱥᱩᱱᱩᱡ ᱡᱚᱨᱚᱜ ᱫᱚ ᱡᱚᱨᱚᱜ ᱠᱟᱱ ᱜᱮᱭᱟ ᱵᱷᱟᱜᱤ ᱜᱮᱭᱟ ᱪᱮᱫᱟᱜ ᱥᱮ ᱥᱩᱱᱡ ᱫᱚ ᱵᱟᱝ ᱟᱴᱠᱟᱜ ᱠᱟᱱᱟ ᱡᱟᱹᱥᱛᱤ ᱜᱮ ᱥᱚᱢ ᱠᱚᱫᱚ ᱡᱚᱨᱚᱜ ᱠᱟᱱ ᱛᱤᱧᱟᱹ ᱱᱤᱛᱚᱜ ᱫᱚ
ᱚᱱᱠᱮ ᱟᱵᱚ ᱫᱚ ᱪᱟᱥ ᱠᱟᱛᱮ ᱡᱚᱢ ᱦᱚᱲ ᱠᱟᱱ ᱜᱮᱭᱟᱵᱚᱱ ᱪᱟᱥ ᱢᱟ ᱦᱩᱭᱩᱜ ᱜᱮᱭᱟ ᱡᱟᱦᱟᱸ ᱛᱱᱟᱹᱜ ᱫᱟᱜ ᱡᱟᱯᱩᱫ ᱨᱮᱦᱚᱸ ᱟᱫᱚ ᱪᱟᱥ ᱵᱮᱜᱚᱨ ᱫᱚ ᱪᱮᱫ ᱛᱚ ᱩᱯᱟᱹᱭ ᱢᱟ ᱵᱟᱹᱱᱩᱜᱼᱟ
ᱟᱪᱷᱟ ᱛ ᱟᱪᱷᱟ ᱟᱯᱮ ᱫᱚ ᱠᱟᱴᱠᱚᱢ ᱠᱟᱴᱠᱚᱢ ᱨᱟᱯᱟᱜ ᱠᱚᱯᱮ ᱡᱚᱢ ᱜᱮᱭᱟ ᱥᱮ ᱵᱟᱝ ᱠᱟᱴᱠᱚᱢ ᱨᱟᱯᱟᱜ ᱠᱚᱯᱮ ᱡᱚᱢ ᱜᱮᱭᱟ ᱥᱮ ᱵᱟᱝ ᱚᱱᱟ ᱥᱟᱶᱛᱮ ᱟᱯᱮ ᱫᱚ ᱦᱟᱹᱠᱩ ᱨᱟᱯᱟᱜ ᱠᱚᱫᱚ ᱯᱮ ᱡᱚᱢ ᱜᱮᱭᱟ ᱥᱮ ᱵᱟᱝ
ᱦᱮᱸ ᱡᱚᱢ ᱜᱮᱭᱟᱞᱮ ᱠᱟᱴᱠᱚᱢ ᱨᱟᱯᱟᱜ ᱦᱚᱸ ᱟᱨ ᱟᱨ ᱦᱟᱠᱚ ᱤᱭᱟ. ᱠᱟᱴᱠᱚᱢ ᱫᱚ ᱟᱞᱮ ᱫᱚ ᱩᱛᱩ ᱠᱚᱣᱟᱞᱮ ᱢᱩᱱᱜᱟᱹ ᱟᱲᱟᱜ ᱥᱟᱞᱟᱜᱞᱮ ᱵᱷᱟᱹᱡᱤ ᱡᱤ ᱢᱮᱥᱟ ᱠᱚᱣᱟ ᱮᱠᱮᱱ ᱠᱟᱴᱠᱚᱢ ᱦᱚᱸᱞᱮ ᱩᱛᱩ ᱠᱚ ᱜᱮᱭᱟ
ᱟᱪᱷᱟ ᱟᱹᱰᱤ ᱱᱟᱯᱟᱭ ᱟᱯᱮ ᱫᱚ ᱠᱟᱴᱠᱚᱢ ᱠᱚᱦᱚᱸ ᱯᱮ ᱩᱛᱩ ᱠᱚ ᱜᱮᱭᱟ ᱢᱩᱱᱜᱟᱹ ᱟᱲᱟᱜ ᱠᱚᱯᱮ ᱵᱷᱟᱹᱡᱤ ᱜᱮᱭᱟ ᱟᱞᱮ ᱥᱮᱫ ᱫᱚ ᱧᱮᱞᱞᱟ ᱠᱟᱱᱟ ᱡᱟᱹᱥᱛᱤ ᱠᱟᱭᱛᱮ ᱢᱩᱱᱜᱟᱹ ᱟᱲᱟᱜ ᱟᱨ ᱤᱪᱟᱹᱜ ᱵᱷᱟᱹᱡᱤ ᱟᱹᱰᱤᱜᱮ ᱥᱤᱵᱤᱞ ᱞᱮᱭᱟ ᱚᱠᱟ ᱜᱷᱟᱹᱲᱤᱡ ᱫᱚ ᱢᱩᱱᱜᱟᱹ ᱟᱲᱟᱜ ᱠᱚᱦᱚᱸᱮ ᱞᱮᱴᱚᱭ ᱛᱟᱦᱮᱱ ᱜᱮᱭᱟ ᱢᱩᱱᱜᱟᱹᱥᱩᱴᱤ ᱦᱚᱸᱞᱮ ᱞᱮᱴᱚᱭ ᱛᱟᱦᱮᱱ ᱜᱮᱭᱟ ᱟᱯᱮ ᱥᱮᱫ ᱫᱚ ᱢᱩᱱᱜᱟ. ᱟᱲᱟᱜ ᱞᱮᱴᱚ ᱢᱩᱱᱜᱟ. ᱥᱩᱴᱤ ᱞᱮᱴᱚ ᱠᱚᱫᱚᱯᱮ ᱡᱚᱢ ᱟᱠᱟᱟᱜ ᱥᱮ ᱵᱟᱝ?
ᱵᱟᱝ ᱵᱟᱝ ᱟᱞᱮ ᱫᱚ ᱡᱟᱦᱟᱸ ᱢᱩᱱᱜᱟᱹ ᱠᱷᱰᱟ ᱥᱮ ᱢᱩᱱᱜᱟᱹ ᱥᱛᱤ ᱫᱚ ᱩᱛᱩᱭ ᱜᱮᱭᱟᱞᱮ ᱨᱚᱠᱚᱡ ᱜᱚᱸᱜᱷᱟ ᱠᱚ ᱥᱟᱞᱟᱜ ᱢᱮᱥᱟ ᱢᱮᱥᱤᱭᱟᱛᱮ ᱵᱮᱸᱜᱟᱲ ᱠᱚ ᱵᱮᱥᱜᱮ ᱥᱤᱵᱤᱞ ᱜᱮᱭᱟ ᱟᱨ ᱞᱮᱴᱚ ᱢᱟ ᱵᱟᱞᱮ ᱞᱮᱴᱚ ᱜᱤᱭᱟ. ᱟᱞᱮ ᱫᱚ ᱞᱮᱴᱚ ᱫᱚ ᱨᱚᱠ ᱠᱚᱡ ᱜᱮ ᱜᱚᱝᱜᱷᱟ ᱜᱮ ᱡᱟᱞᱮ ᱞᱮᱴᱚ ᱠᱚᱣᱟ ᱟᱨ ᱥᱟᱶᱛᱮ ᱡᱤᱞ ᱠᱚᱞᱮ ᱞᱮᱴᱚᱭᱟ ᱥᱤᱢ ᱡᱤᱞ ᱥᱩᱠᱨᱤ ᱡᱤᱞ ᱠᱚ ᱰᱟᱝᱨᱤ ᱡᱤᱞ ᱠᱚ ᱤᱱᱟ. ᱜᱮ ᱟᱞᱮ ᱫᱚ
ᱟᱪᱷᱟ ᱟᱹᱰᱤ ᱱᱟᱯᱟᱭ ᱟᱯᱮ ᱫᱚ ᱥᱮᱢ ᱡᱤᱞ ᱰᱟᱸᱝᱨᱤ ᱡᱤᱞ ᱠᱚᱯᱮ ᱞᱮᱴᱚᱭ ᱜᱮᱭᱟ ᱚᱱᱠᱟ ᱠᱷᱟᱱ ᱫᱚ ᱦᱳᱭᱥ ᱟᱞᱮ ᱦᱚᱸ ᱚᱱᱠᱟ ᱫᱚᱠᱚ ᱞᱮᱴᱚ ᱫᱚᱠᱚ ᱞᱮᱴᱚᱭ ᱜᱮᱭᱟ ᱰᱟᱝᱨᱟ ᱡᱤᱞ ᱠᱚ ᱥᱤᱢ ᱡᱤᱞ ᱠᱚ ᱚᱱᱟ ᱥᱟᱶᱛᱮ ᱞᱟᱡ ᱛᱮᱫ ᱜᱮᱠᱚ ᱞᱮᱴᱚᱭ ᱜᱮᱭᱟ, ᱟᱹᱰᱤ ᱨᱚᱠᱚᱢᱟᱜ ᱡᱤᱱᱤᱥ ᱠᱚ ᱞᱮᱴᱚᱭ ᱛᱟᱦᱮᱱ ᱜᱮᱭᱟ ᱟᱞᱮᱥ ᱥᱮᱫ ᱛᱮᱦᱚᱸ ᱩᱫᱽ ᱠᱚ ᱞᱮᱴᱚ ᱠᱚ ᱥᱮ ᱯᱩᱴ ᱞᱮᱴᱚ ᱠᱚᱦᱚᱸ ᱫᱚᱢᱮᱜᱮ ᱥᱤᱵᱤᱞᱟ ᱚᱱᱟᱛᱮ ᱟᱞᱮ ᱫᱚ ᱠᱷᱟᱱᱴᱟᱲ ᱦᱚᱸᱞᱮ ᱞᱮᱴᱚᱭ ᱛᱟᱦᱮᱱ ᱜᱮᱭᱟ ᱚᱸᱜ ᱵᱤᱞᱤ ᱠᱷᱟᱱᱴᱟᱲ ᱚᱱᱟ ᱥᱟᱶᱛᱮ ᱠᱩᱫ ᱵᱷᱟᱹᱡᱤ ᱠᱚᱦᱚᱸᱞᱮ ᱡᱚᱢ ᱜᱮᱭᱟ ᱟᱯᱮ ᱥᱮᱫ ᱫᱚ ᱠᱚᱫᱚ ᱠᱚ ᱵᱷᱟᱹᱡᱤ ᱠᱟᱱ ᱜᱮᱭᱟ ᱥᱮ ᱵᱟᱝ?
ᱟᱞᱮ ᱢᱟ ᱱᱚᱜᱚᱭ ᱠᱟᱱᱴᱷᱟᱲ ᱢᱟ ᱱᱚᱜ ᱚᱚᱭ ᱱᱤ ᱪᱟᱜ ᱵᱟᱝ ᱢᱟᱵᱟᱵᱚᱛᱤᱨ ᱨᱮ ᱠᱟᱱᱴᱷᱟᱲ ᱢᱟ ᱟᱞᱮ ᱫᱚᱞᱮ ᱯᱤᱴᱷᱟᱹ ᱞᱮᱫ ᱠᱟᱱᱴᱷᱟᱲ ᱠᱷ ᱡᱟᱹᱲᱤ ᱢᱟᱞᱮ ᱡᱚᱢᱮᱫ ᱜᱮᱭᱟ ᱟᱨ ᱥᱟᱶᱛᱮ ᱫᱚᱢᱮ ᱡᱩᱫᱤᱢ ᱡᱚᱢ ᱵ ᱟᱲᱮᱫᱮᱭᱟ ᱞᱟᱡ ᱠᱚ ᱦᱚᱸ ᱵᱟᱹᱲᱤᱡᱚᱜ ᱜᱮᱭᱟ ᱚᱱᱟ ᱡᱟᱦᱟᱸᱛᱤᱥ ᱠᱟᱱᱴᱷᱟᱲ ᱠᱷᱟᱹᱡᱲᱤ ᱠᱚ ᱡᱚᱢ ᱠᱟᱛᱮ ᱟᱞᱮ ᱫᱚ ᱠᱟᱱᱴᱷᱟᱲ ᱡᱟᱝ ᱠᱚ ᱢᱤᱫ ᱴᱟᱝ ᱠᱟᱛᱮ ᱞᱮ ᱡᱚᱢᱟ ᱟᱨ ᱞᱟᱡ ᱵᱟᱝ ᱵᱟᱹᱲᱤᱡᱚᱜ ᱚᱱᱠᱟ ᱠᱚ ᱞᱟᱹᱭᱟ ᱞᱟᱦᱟ ᱠᱷᱚᱱᱟᱜ ᱟᱸᱡᱚᱢ ᱟᱠᱟᱫᱼᱟ ᱫᱟᱫᱩ ᱜᱚᱡ ᱫᱚ ᱠᱚ ᱞᱟᱹᱭᱟ ᱡᱮ ᱢᱤᱫᱴᱟᱝ ᱠᱟᱛᱮᱫ ᱠᱟᱱᱛᱷᱟᱲ ᱡᱟᱝ ᱡᱚᱢ ᱞᱮᱠᱷᱟᱱ ᱞᱟᱡ ᱫᱚ ᱵᱟᱝ ᱵᱟᱹᱲᱤᱡᱚᱜᱼᱟ᱾ ᱟᱨ ᱡᱟᱦᱟᱸᱢ ᱞᱟᱹᱭ ᱪᱮᱫ ᱫᱚ ᱠᱩᱫᱽ ᱠᱩᱫᱽ ᱦᱚᱸᱞᱮ ᱪᱟᱞᱟᱜ ᱜᱮ ᱠᱩᱫᱽ ᱨᱩᱠᱩ ᱟᱞᱮ ᱫᱚ ᱵᱩᱞᱩᱝ ᱢᱟᱹᱨᱤ ᱟᱛᱮᱫ ᱫᱚ ᱥᱤᱯᱤᱭᱟ ᱵᱟᱹᱴᱤᱨᱮ ᱟᱨᱞᱮ ᱡᱚᱢ ᱜᱮᱭᱟ ᱢᱮᱱᱠᱷᱟᱱ ᱵᱷᱟᱡᱟ ᱠᱟᱛᱮᱫ ᱫᱚ ᱵᱟᱞᱮ ᱡᱚᱢ ᱠᱟᱜᱼᱟ ᱩᱫᱽᱫᱚ
ᱟᱪᱪᱷᱟ ᱟᱯᱮᱥᱮᱫ ᱫᱚ ᱡᱟᱦᱟᱸ ᱫᱚ ᱜᱤᱢᱟᱹ ᱟᱲᱟᱜ ᱥᱮ ᱦᱮᱸ ᱚᱱᱠᱟᱱᱟᱜ ᱟᱲᱟᱜ ᱠᱚᱫᱚ ᱯᱮ ᱞᱟᱫ ᱜᱮᱭᱟ ᱥᱮ ᱵᱟᱝ ᱟᱞᱮ ᱥᱮᱫ ᱫᱚ? ᱦᱟᱹᱠᱩ ᱦᱚᱞᱮ ᱞᱟᱫ ᱠᱚᱜᱮᱭᱟ ᱟᱲᱟᱜ ᱠᱚᱦᱚᱸ ᱡᱤᱞ ᱠᱚᱦᱚᱸ ᱞᱮ ᱞᱟᱫ ᱜᱮᱭᱟ ᱟᱯᱮ ᱥᱮᱫ ᱫᱚ ᱚᱱᱟ ᱠᱚᱫᱚᱯᱮ ᱞᱟᱫ ᱜᱮᱭᱟ ᱥᱮ ᱵᱟᱝ
ᱦᱮᱸ ᱞᱟᱫ ᱫᱚᱞᱮ ᱞᱟᱫ ᱜᱮᱭᱟ ᱢᱮᱱ ᱠᱷᱟᱱ ᱟᱲᱟᱜ ᱫᱚ ᱵᱟᱞᱮ ᱞᱟᱫ ᱜᱮᱭᱟ ᱚᱱᱟ ᱫᱚ ᱟᱲᱟᱜ ᱫᱚᱞᱮ ᱵᱷᱟᱹᱡᱤ ᱜᱮᱭᱟ ᱾ᱦᱟ ᱦᱟᱹᱠᱩ ᱠᱚᱦᱚᱸ ᱞᱮ ᱞᱟᱫ ᱠᱚᱜᱩᱭᱟ ᱟᱨ ᱩᱱᱠᱩ ᱠᱟᱹᱴᱤᱡ ᱠᱚ ᱦᱟᱹᱠᱩ ᱟᱨ ᱡᱤᱞ ᱠᱚᱦᱚᱸ ᱡᱮᱢᱚᱱ ᱪᱮᱬᱮ ᱡᱤᱞ ᱠᱚ ᱜᱩᱰᱩ ᱡᱤᱞ ᱠᱚ ᱞᱟᱫ ᱜᱮᱭᱟᱞᱮ
ᱟᱪᱪᱷᱟ ᱟᱹᱰᱤ ᱱᱟᱯᱟᱭ ᱟᱯᱮ ᱫᱚᱯᱮ, ᱞᱟᱫ ᱫᱚᱯᱮ ᱞᱟᱫ ᱜᱮᱭᱟ ᱛᱚᱵᱮ ᱞᱟᱫ ᱫᱚᱯᱮ ᱡᱚᱛᱚ ᱡᱤᱱᱤᱥ ᱠᱚᱫᱚ ᱵᱟᱯᱮ ᱞᱟᱫ ᱜᱮᱭᱟ ᱠᱤᱪᱷᱩ ᱠᱤᱪᱷᱩ ᱡᱤᱱᱤᱥ ᱯᱮ ᱞᱟᱫ ᱜᱮᱭᱟ ᱦᱳᱭᱥᱮ ᱟᱞᱮ ᱥᱮᱫ ᱫᱚ ᱨᱚᱠᱚᱡ ᱦᱚᱸᱞᱮ ᱞᱟᱫ ᱫᱚ ᱞᱟᱫ ᱠᱚᱜ ᱜᱮᱭᱟ᱾ ᱡᱩᱫᱤ ᱡᱚᱢ ᱥᱟᱱᱟ ᱵᱩᱡᱷᱟᱹᱣ ᱞᱮᱭᱟ ᱛᱚ ᱩᱱᱠᱩ ᱦᱚᱸᱞᱮ ᱞᱟᱫ ᱠᱚᱜ ᱜᱮᱭᱟ ᱢᱤᱫ ᱵᱟᱨᱭᱟ ᱨᱚ ᱦᱤᱛ ᱛᱚᱞᱮ ᱞᱟᱫ ᱫᱚᱞᱮ ᱞᱟᱫ ᱠᱚ ᱜᱮᱭᱟ ᱟᱨ ᱚᱱᱟ ᱥᱟᱶᱛᱮ ᱨᱚᱠᱚᱡ ᱯᱤᱴᱷᱟᱹ ᱥᱮ ᱨᱚᱠᱚᱡ ᱯᱤᱴᱷᱟᱹ ᱦᱚᱞᱮ ᱠᱩᱥᱤᱭᱟᱜ ᱜᱮᱭᱟ ᱯᱤᱴᱷᱟᱹ ᱦᱚᱞᱮ ᱠᱩᱥᱤᱭᱟ ᱜᱮᱟ ᱱᱤᱭᱟᱹ ᱵᱚᱨᱥᱟ ᱨᱮ, ᱪᱮᱫᱟᱜ ᱥᱮ ᱨᱚᱠᱚᱡ ᱯᱤᱴᱷᱟᱹ ᱠᱚ ᱟᱹᱰᱤ ᱡᱟᱹᱥᱛᱤ ᱜᱮ ᱥᱤᱵᱤᱞ ᱞᱮ ᱛᱟᱦᱮᱸᱱᱟ ᱚᱱᱟ ᱠᱷᱟᱹᱛᱤᱨ ᱛᱮ ᱟᱞᱮ ᱫᱚᱞᱮ ᱞᱟᱫ ᱫᱚᱞᱮ ᱞᱟᱫ ᱜᱮᱭᱟ
ᱚ
ᱟᱯᱮ ᱫᱚ
ᱦᱮᱸ ᱟᱞᱮ ᱫᱚ ᱞᱟᱫ ᱫᱚ ᱥᱟᱨᱡᱚᱢ ᱥᱟᱠᱟᱢ ᱨᱮᱜᱮᱞᱮ ᱞᱟᱫᱟ ᱟᱨ ᱯᱤᱴᱷᱟᱹ ᱦᱚᱸ ᱯᱟᱛᱲᱟ ᱯᱤᱴᱷᱟᱹ ᱥᱟᱨᱡᱚᱢ ᱥᱟᱠᱟᱢ ᱨᱮᱜᱮ, ᱢᱮᱱᱠᱷᱟᱱ ᱚᱱᱮ ᱠᱟᱭ ᱥᱟᱠᱚᱢ ᱠᱚᱨᱮ ᱟᱹᱰᱤᱜᱟᱱ ᱦᱚᱲ ᱧᱮᱞᱚᱜᱼᱟ ᱚᱱᱟ ᱠᱚ ᱡᱮ ᱯᱤᱴᱷᱟᱹᱭᱮᱫᱼᱟ ᱠᱚ ᱥᱮᱵᱚ ᱞᱟᱫᱟ ᱢᱮᱱᱠᱷᱟᱱ ᱡᱟᱦᱟᱸ ᱥᱟᱨᱡᱚᱢ ᱥᱟᱠᱟᱢ ᱨᱮ ᱞᱟᱫ ᱥᱮ ᱯᱤᱴᱷᱟᱹ ᱛᱤᱱᱟᱹᱜ ᱥᱤᱵᱤᱞ ᱵᱩᱡᱷᱟᱹᱜᱼᱟ ᱥᱚᱸᱫᱷᱟᱲ ᱥᱚᱣᱟ᱾ ᱚᱱᱠᱟ ᱫᱚ ᱤᱧ ᱫᱩᱧ ᱢᱚᱱᱮ ᱭᱟ ᱮᱴᱟᱜ ᱥᱟᱠᱟᱢ ᱨᱮᱫᱚ ᱩᱱᱟᱹᱜ ᱥᱤᱵᱤᱞ ᱦᱚᱸ ᱵᱟᱝ ᱟᱨ ᱥᱚᱸᱫᱷᱟᱬ ᱦᱚᱸ ᱦᱚᱭᱛᱳ ᱵᱟᱝ ᱥᱚᱜᱼᱟ ᱟᱞᱮ ᱫᱚ ᱥᱟᱨᱡᱚᱢ ᱥᱟᱠᱟᱢ ᱨᱮᱜᱮ ᱞᱮ ᱯᱤᱴᱷᱟᱹᱭ ᱜᱮᱭᱟ
ᱦᱟᱲᱟᱢ ᱦᱟᱯᱲᱟᱢ ᱠᱷᱚᱱ ᱚᱱᱟ ᱥᱟᱨᱡᱚᱢ ᱥᱟᱠᱟᱢ ᱫᱚ ᱚᱱᱟ ᱜᱮᱵᱚᱱ ᱯᱟᱛᱲᱟᱣ ᱟᱠᱟᱫᱟ ᱵᱷᱚᱡᱽ ᱠᱚᱨᱮ ᱥᱮ ᱵᱚᱸᱜᱟ ᱵᱩᱨᱩ ᱠᱚᱨᱮ ᱚᱱᱟ ᱠᱚᱵᱚᱱ ᱞᱟᱦᱟᱭᱵᱚᱱ ᱞᱟᱦᱟᱭᱟ ᱚᱱᱟ ᱥᱟᱶᱛᱮ ᱟᱹᱰᱤ ᱨᱚᱠᱚᱢᱟᱜ ᱠᱟᱹᱢᱤ ᱠᱚᱨᱮ ᱵᱚᱱ ᱞᱟᱜᱟᱣ ᱛᱟᱦᱮᱱ ᱜᱮᱭᱟ ᱦᱳᱭᱥᱮ ᱟᱫᱚ ᱟᱯᱮ ᱥᱮᱫ ᱫᱚ ᱥᱟᱨᱡᱚᱢ ᱥᱟᱠᱟᱢ ᱨᱮᱜᱮ ᱞᱮᱴᱚ ᱫᱚᱯᱮ ᱡᱚᱢ ᱜᱮᱭᱟ ᱥᱮ ᱵᱷᱚᱡᱽ ᱠᱚᱨᱮ ᱫᱚ ᱥᱟᱨᱡᱚᱢ ᱥᱟᱠᱟᱢ ᱜᱮᱯᱮ ᱵᱮᱵᱚᱦᱟᱨ ᱜᱮᱭᱟ, ᱟᱞᱮ ᱥᱮᱫ ᱫᱚ ᱥᱟᱨᱡᱚᱢ ᱥᱟᱠᱟᱢ ᱥᱟᱨᱡᱚᱢ ᱥᱟᱠᱟᱢ ᱨᱮᱭᱟᱜ ᱯᱷᱩᱲᱩᱜ ᱠᱚᱞᱮ ᱵᱮᱣᱦᱟᱨ ᱛᱟᱦᱮᱱᱟ ᱟᱯᱮ ᱫᱚ ᱚᱠᱟ ᱠᱚᱯᱮ ᱵᱮᱣᱚᱦᱟᱨ ᱛᱟᱦᱮᱱᱟ ᱢᱟᱹᱭ
ᱦᱮᱸ ᱟᱞᱮ ᱫᱚ ᱱᱚᱜᱼᱚᱭ ᱱᱮᱛᱟᱨ ᱦᱚᱛᱚ ᱵᱟᱯᱞᱟ ᱚᱲᱟᱜ ᱠᱚᱨᱮᱜ ᱧᱮᱞᱚᱜ ᱠᱟᱱᱟ ᱪᱷᱟᱢᱰᱟ ᱠᱚᱨᱮ ᱥᱟᱨᱡᱚᱢ ᱰᱟᱹᱨ ᱜᱮ ᱥᱟᱨᱡᱚᱢ ᱥᱟᱠ ᱥᱟᱠᱟᱢ ᱠᱚᱜᱮ ᱡᱟᱦᱟᱸ ᱥᱟᱥᱟᱝ ᱠᱚ ᱵᱟᱪᱷᱟᱣ ᱫᱚᱠᱚ ᱥᱟᱨᱡᱚᱢ ᱥᱟᱠᱟᱢ ᱨᱮᱜᱮ ᱥᱟᱥᱟᱝ ᱠᱚ ᱵᱟᱪᱷᱟᱣᱟ ᱡᱟᱦᱟᱸ ᱛᱤᱛᱨᱤ ᱠᱩᱲᱤ ᱜᱤᱫᱽᱨᱟᱹ ᱦᱤᱱ ᱨᱤᱛ ᱫᱚ, ᱟᱣ